ᱦᱮᱞᱳᱜ ᱾
ᱚ-ᱚᱦ, ᱪᱮᱫ ᱞᱮᱠᱟ ᱡᱟᱹᱯᱩᱫ ᱵᱟᱲᱟᱭᱮᱫᱼᱟ ᱥᱮ ᱵᱟᱝ ᱡᱚᱦᱟᱨ ᱜᱮ ᱡᱚᱦᱟᱨ ᱾
ᱦᱩᱸ ᱱᱚᱰᱮ ᱦᱤᱱᱳᱛ ᱾ ᱡᱟᱯᱩᱫ ᱮᱫᱟᱭ ᱟᱨ ᱤᱱᱟᱹᱥᱟᱸᱣᱛᱮ ᱵᱤᱡᱞᱤ ᱮ ᱱᱟᱥᱮ ᱱᱟᱥᱮ ᱾
ᱦᱮᱸ ᱦᱮᱸ ᱛᱤᱱᱟᱹᱜ ᱡᱳᱨᱮ ᱫᱟᱜᱮᱜᱼᱟ?
ᱟᱸ ᱫᱟᱜ ᱫᱚ ᱡᱳᱨᱜᱮ ᱫᱟᱜ ᱜᱮ ᱟᱭ ᱾
ᱡᱳᱨ ᱜᱮ, ᱟᱪᱪᱷᱟ -ᱟᱪ-ᱪᱷᱟ ᱾ ᱱᱚᱛᱮ ᱦᱚᱸ ᱚᱱᱠᱟᱭ ᱫᱮᱠᱷᱟᱣ ᱟᱠᱟᱱᱟ ᱠᱤᱱᱛᱩ ᱫᱟᱜ ᱩᱛᱟᱹᱨᱨ ᱫᱚ ᱵᱟᱭ ᱫᱟᱜᱮᱜᱼᱟ ᱾ ᱱᱟᱥᱮᱹ ᱱᱟᱥᱮᱹ ᱫᱷᱟᱨᱟᱭᱭ ᱢᱤᱫᱴᱤᱡ ᱢᱮᱫᱴᱤᱡ ᱵᱟᱨᱤᱭ ᱧᱩᱨ ᱵᱟᱲᱟ ᱧᱚᱜ ᱞᱮᱜᱟᱭ ᱦᱮᱸᱥᱮ ᱟᱨ ᱯᱩᱨᱟᱹ ᱡᱷᱚᱢ ᱡᱷᱚᱢ ᱫᱟᱜ ᱫᱚ ᱵᱟᱭ ᱫᱟᱜᱮᱜᱼᱟ ᱟᱨ ᱦᱳᱭ, ᱠᱷᱟᱹᱞᱤ ᱜᱮ ᱠᱷᱟᱹᱞᱤ ᱵᱤᱡᱽᱞᱤ ᱧᱮᱞ ᱢᱟ ᱧᱮᱞᱚᱜ ᱠᱟᱱᱟ ᱵᱤᱡᱽᱞᱤ ᱮᱜ ᱟᱭ ᱢᱮᱱᱛᱮ ᱱᱟᱜ ᱟᱨ ᱯᱩᱨᱟᱹᱚᱱᱠᱟ ᱱᱟᱜ ᱤᱭᱟᱹ ᱛᱮᱫᱚ ᱵᱟᱝᱼᱟ ᱾
ᱦᱩᱸ ᱱᱚᱛᱮ ᱫᱚ ᱵᱟᱭ ᱫᱟᱜᱮᱛ ᱛᱟᱦᱮᱱᱮ ᱮᱱᱟᱝ ᱫᱚ ᱱᱤᱛᱚ ᱱᱤᱛᱳ ᱱᱤᱡ ᱦᱚᱸ ᱦᱩᱭ ᱱᱟ ᱢᱤᱫ ᱜᱷᱚᱱᱴᱟ. ᱜᱟᱱ ᱦᱩᱭᱱᱟ ᱫᱟᱜ ᱮᱫᱟᱭ ᱡᱷᱚᱢ ᱡᱷᱚᱢ ᱡᱳᱨ ᱛᱮᱜᱮ ᱾
ᱦᱩᱸ ᱦᱩᱸ ᱢᱮᱱᱠᱷᱟᱱ ᱛᱮᱹᱦᱮᱹᱧ ᱫᱚ ᱥᱤᱛᱩᱝ ᱞᱮᱜᱟᱭ ᱪᱮ ᱵᱟᱭ ᱥᱤᱛᱩᱝ ᱞᱮᱜ ᱟ?
ᱦᱚᱸ ᱥᱮᱛᱟᱜ ᱵᱮᱲᱟ ᱥᱤᱛᱩᱝ ᱞᱮᱫ ᱛᱟᱦᱮ ᱱᱮᱜ ᱮ ᱫᱟᱜ ᱮᱦᱚᱵ ᱟᱠᱟᱱᱟ ᱜᱚᱴ-ᱴᱮ ᱫᱩᱭᱴᱟ ᱠᱷᱚᱱᱟᱜ ᱾
ᱚ -ᱦᱚ ᱱᱤᱛᱚᱜ ᱢᱮᱱᱠᱷᱟᱱᱮ ᱥᱤᱛᱩᱝ ᱞᱮᱫ ᱛᱟᱦᱮᱱᱮ ᱾
ᱦᱳᱻᱭ ᱾
ᱚᱭ ᱤᱧᱦᱚᱸ ᱚᱲᱟᱜ ᱠᱷᱚᱱ ᱦᱤᱡᱩᱜ ᱡᱚᱠᱷᱟ ᱫᱚ ᱚᱱᱠᱟᱼᱼ ᱯᱷᱟᱫᱟ ᱞᱮᱠᱟ ᱛᱮᱹᱦᱮᱹᱧ ᱫᱚ ᱵᱩᱡᱷᱟᱹᱣ ᱞᱮᱱᱟ ᱥᱤᱛᱩᱝ ᱞᱮᱠᱟ ᱟᱫᱚ ᱤᱱᱟᱹ ᱯᱚᱨᱮᱼᱼ ᱚᱱᱟ ᱦᱚᱨ ᱨᱮ ᱦᱤᱡᱩᱜ ᱡᱚᱠᱷᱚᱱ ᱫᱟᱜ ᱮ ᱧᱟᱢ ᱠᱤᱫᱤᱧ ᱜᱮᱭᱟ ᱚᱸᱰᱮᱻ ᱯᱮᱴᱨᱳᱞ ᱯᱟᱢᱯ ᱨᱮ ᱠᱤᱪᱷᱩ ᱜᱷᱟᱹᱲ ᱠᱤᱱ ᱛᱤᱸᱜᱩᱭᱱᱟ ᱚᱸᱰᱮ ᱛᱤᱸᱜᱩᱭᱮᱱ ᱯᱚᱨᱮ ᱮᱸ ᱫᱩᱞ ᱵᱟᱲᱟ ᱠᱤᱴᱤᱡ ᱥᱩᱱᱩᱢ ᱫᱩᱞ ᱵᱟᱲᱟ ᱠᱮᱛᱮ ᱮᱸ ᱟᱫᱚ ᱟᱨ ᱫᱟᱜ ᱪᱟᱵᱟᱭᱮᱱᱟ? ᱤᱱᱟᱹ ᱯᱚᱨᱮᱻ ᱟᱨᱦᱚ ᱟᱛᱲᱟ ᱦᱚᱨᱤᱧ ᱦᱮᱡ ᱟᱠᱟᱱᱟ ᱚᱱᱟ ᱵᱤᱨ ᱥᱮᱛ ᱨᱮ ᱛᱟᱭᱚᱢ ᱚᱸᱲᱮ ᱟᱨᱦᱚᱸ ᱫᱟᱜ ᱮ ᱧᱟᱢ ᱠᱤᱫᱤᱧᱟ ᱾ ᱛᱟᱭᱚᱢ ᱫᱚ ᱚᱱᱟ ᱵᱚᱨᱥᱟᱛᱤ ᱠᱚ ᱦᱚᱨᱚᱜ ᱵᱟᱲᱟ ᱠᱟᱛᱮᱫ ᱛᱟᱭᱚᱢ ᱫᱩᱧ
ᱦᱩᱸ ᱾
ᱮᱻᱢ ᱦᱮᱡ ᱮᱱᱟ, ᱟᱸ ᱾
ᱦᱚᱭ -ᱦᱚᱭ ᱾
ᱦᱚᱭ, ᱴᱷᱤᱠ ᱜᱮᱭᱟᱛᱚ ᱛᱮᱹᱦᱮᱹᱧ ᱫᱚ ᱚᱠᱟ ᱥᱮᱫ ᱠᱚ ᱪᱟᱞᱟᱜ ᱠᱚ?
ᱪᱚᱞᱚ ᱫᱚ ᱵᱟᱝᱟ ᱟᱞᱮ ᱛᱮᱹᱦᱮᱹᱧ ᱪᱟᱸᱫ ᱚ ᱠᱚ ᱠᱷᱚᱱᱟᱜ ᱦᱮᱡ ᱮᱱᱟᱞᱮ ᱛᱚ ᱾
ᱦᱩᱸ -ᱦᱩᱸ -ᱦᱩᱸ ᱾
ᱛ ᱨᱮᱹᱥᱴ ᱵᱟᱲᱟ ᱦᱩᱭ-ᱭᱟ ᱠᱟᱱᱟ, ᱥᱟᱨ ᱥᱟᱨᱚ ᱯᱚᱲ ᱦᱩᱭᱱᱟ ᱩᱱᱤ ᱞᱟᱹᱭ ᱠᱮᱜ ᱟᱭ ᱜᱟᱯᱟ ᱫᱚ ᱨᱮᱹᱥᱴ ᱞᱮᱠᱟ ᱞᱮ ᱟᱨ ᱢᱮᱭᱟᱝ ᱠᱷᱚᱱᱟᱜ ᱥᱮᱱ ᱦᱩᱭᱩᱜᱼᱟ ᱾
ᱟᱪᱷᱟ -ᱟᱪᱷᱟ, ᱟᱨᱟᱢᱮᱱᱟᱯᱮ ᱛᱚᱵᱮ ᱜᱟᱯᱟ ᱫᱚ ᱾
ᱦᱳᱭ-ᱦᱳᱭ, ᱱᱟᱮ ᱾
ᱱᱟᱥᱮᱱᱟᱜ ᱦᱳᱭ ᱴᱷᱤᱠ ᱜᱮᱭᱟ, ᱟᱨᱟᱢ ᱧᱚᱜᱚᱜ ᱯᱮ ᱯᱩᱨᱟᱹ ᱯᱮ ᱠᱷᱟᱴᱟᱣ ᱠᱟᱱᱟ ᱛᱮᱹᱦᱤᱧ ᱦᱮ ᱡᱮ ᱾
ᱵᱟᱝ ᱵᱟᱝ ᱠᱟᱴᱟᱣᱱᱟ ᱵᱚᱞᱮ ᱠᱟᱴᱟᱣ ᱠᱟᱱᱟ ᱠᱟᱱᱟ ᱨᱵᱟ ᱨᱵᱟ ᱥᱤᱛᱟᱜ ᱥᱮᱜ ᱠᱷᱴᱟ ᱦᱩᱭ ᱞᱮᱱᱟ ᱛᱟᱦᱚᱞᱮ ᱱᱟᱥᱮ ᱤᱱᱟᱹ ᱯᱚᱨᱮ ᱥᱮᱠᱮᱱᱰ ᱫᱚ ᱯᱩᱨᱟᱹ ᱨᱤᱥᱴ ᱥᱳᱢᱵᱟᱨ ᱦᱤᱞᱟᱜ ᱚᱝᱠᱟ ᱜᱤ ᱢᱤᱫ ᱵᱮᱲᱟ ᱯᱨᱮᱠᱴᱤᱥ ᱦᱩᱭᱱᱟ ᱟᱨᱚ ᱫᱟᱜ ᱠᱮᱫᱟᱭ ᱢᱚᱝᱜᱚᱞ ᱵᱟᱨ ᱵᱩᱫᱵᱟᱨ ᱮᱱ ᱵᱩᱫᱵᱟᱨ ᱥᱩᱠᱨᱵᱟᱨ, ᱠᱱᱟ ᱫᱤᱱ ᱵᱟᱨᱞᱤᱟᱨ ᱠᱷᱮᱞᱟ ᱟᱠᱟᱫ ᱡᱽᱟᱲᱜᱨᱟᱢ ᱨᱤᱜᱤ
ᱦᱳᱭ ᱦᱳᱭ ᱦᱳᱭᱳ ᱟᱪᱷᱟ ᱮᱱᱠᱷᱟᱱ ᱫᱚ ᱴᱷᱤᱠ ᱜᱮᱭᱟ ᱮᱱᱠᱷᱟᱱ ᱫᱚ ᱠᱷᱟᱹᱞᱤ ᱛᱮᱦᱧᱚᱜ ᱠᱷᱟᱹᱞᱤ ᱜᱮᱯᱮ ᱪᱟᱞᱟᱣ ᱞᱮᱱᱟ ᱟᱨ ᱯᱮ ᱨᱩᱣᱟᱹᱲᱮᱱᱟ
ᱦᱮ ᱨᱩᱣᱟᱹᱲ ᱠᱟᱱᱟᱞᱮ ᱡᱚᱛᱚ ᱚᱢᱤᱠᱥ ᱦᱮᱸ ᱟᱵᱩᱭᱤᱡ ᱢᱚᱱᱛᱨᱤ ᱛᱟᱵᱚᱱ ᱵᱟᱭ ᱦᱤᱡᱩᱜ ᱟ ᱞᱟᱭ ᱠᱮᱛ-ᱟ ᱠᱩ ᱠᱮᱱᱥᱟᱨ ᱯᱨᱚᱜᱨᱟᱢ
ᱚ ᱦᱚᱸ ᱮᱱᱠᱷᱟᱱ ᱫᱚ ᱚᱸᱰᱮ ᱫᱚ ᱱᱟᱦᱜ ᱰᱤᱭᱩᱴᱤ ᱫᱚ ᱵᱟᱭ ᱯᱟᱲᱟᱜᱼᱟ
ᱰᱮᱣᱴᱤᱜ ᱟᱫᱚ ᱱᱤᱛᱚᱜ ᱫᱚ ᱵᱟᱭ ᱯᱟᱲᱟᱜᱼᱟ ᱟᱫᱚ ᱡᱟᱹᱯᱩᱫ ᱧᱮᱞ ᱠᱟᱛᱮᱫ ᱟᱫᱚ ᱠᱚ ᱞᱟᱹᱭ ᱠᱮᱫᱼᱟ ᱠᱩᱲᱤ ᱮᱠᱩᱥ ᱨᱮ ᱦᱩᱭᱩᱜᱼᱟ
ᱚ ᱦᱚᱸᱮᱸ ᱚᱱᱟ ᱟᱨ ᱫᱚᱲᱟᱭ ᱦᱤᱡᱩᱜ ᱜᱮᱭᱟ ᱦᱟᱸᱜ ᱚ ᱦᱚᱸ ᱚᱱᱮ ᱚᱱᱮ ᱦᱤᱡᱩᱜ ᱜᱮᱭᱟ ᱤᱭᱩᱴᱤ ᱦᱚᱸ ᱯᱟᱲᱟᱜ ᱜᱮᱭᱟ ᱱᱟᱦᱟᱜ
ᱦᱳᱭ ᱟᱞᱮ ᱫᱚ ᱯᱮᱥ ᱼᱼ ᱟᱞᱮ ᱫᱚ ᱯᱤᱥᱤ ᱯᱮᱥᱤᱰᱮᱱᱴ ᱢᱮᱰᱟᱢ ᱦᱚᱸᱞᱮ ᱛᱟᱸᱜᱤᱞᱤᱫᱤᱭᱟ ᱟᱫᱚ ᱩᱱᱤ ᱪᱟᱞᱟᱱ ᱪᱟᱸᱫᱚ ᱦᱮᱡ ᱞᱮᱱᱟᱭ ᱥᱮ ᱮᱱᱠᱷᱟᱱ ᱫᱚ ᱥᱚᱸᱜᱮ ᱥᱚᱝᱜᱮ ᱚᱱᱠᱟ ᱵᱟᱭ ᱦᱮᱡ ᱵᱟᱭ ᱜᱟᱱᱚᱜᱼᱟ ᱚᱱᱟ ᱠᱷᱟᱹᱛᱤᱨ ᱟᱸ ᱩᱱᱤ ᱢᱤᱱᱤᱥᱴᱮᱴ ᱵᱷᱮᱡᱟᱭ ᱠᱟᱱ ᱛᱟᱦᱮᱱ ᱞᱮ
ᱦᱮᱸ ᱦᱚᱸ
ᱡᱟᱹᱯᱩᱫ ᱠᱮᱫ ᱠᱷᱟᱱ ᱫᱚ ᱯᱚᱡᱯᱚᱱ
ᱦᱳᱭ ᱦᱳᱭ ᱦᱳᱭ᱾ ᱟᱪᱷᱟ ᱟᱪᱷᱟ, ᱦᱳᱭ, ᱴᱷᱤᱠ ᱜᱮᱭᱟ ᱚᱱᱟ ᱦᱚᱸ ᱾ ᱦᱳᱭ ᱟᱨ ᱢᱮᱱᱠᱷᱟᱱ ᱜᱟᱯᱟ ᱫᱚ ᱚᱠᱟ ᱥᱮᱫ ᱠᱷᱚᱱ ᱦᱟᱸᱜ ᱯᱨᱳᱜᱨᱟᱢ?
ᱮ ᱜᱟᱯᱚ ᱫᱚ ᱨᱩᱢ ᱨᱮᱜᱮ ᱛᱟᱦᱮᱸ ᱦᱩᱭᱩᱜᱼᱟ ᱾
ᱜᱟᱯᱟ ᱫᱚ ᱚᱲᱟᱜ ᱨᱮ ᱜᱮ?
ᱦᱮᱸ, ᱚᱲᱟᱜ ᱨᱮ ᱜᱮ ᱾
ᱦᱩᱸ ᱦᱩᱸ, ᱫᱟᱬᱟᱱ ᱠᱚᱯᱮ ᱪᱟᱞᱟᱜ ᱠᱟᱱᱟ ᱡᱟᱦᱟᱸ ᱥᱮᱫ?
ᱱᱚᱣᱟ ᱡᱟᱹᱯᱩᱫ ᱨᱮ ᱚᱠᱟ ᱥᱮᱱᱮᱢ ᱥᱮᱱᱚᱜᱼᱟ, ᱵᱟᱭ ᱡᱟᱹᱯᱩᱫ ᱠᱷᱟᱱ ᱫᱚ ᱵᱟᱭ ᱡᱟᱹᱯᱩᱫ ᱠᱷᱟᱱ ᱫᱚ ᱥᱮᱱ ᱦᱩᱭᱩᱜᱼᱟ ᱫᱷᱟᱹᱣᱲᱤ ᱠᱚ ᱥᱮᱱ ᱾ ᱱᱤᱛᱚᱜᱟ ᱵᱷᱤᱭᱩ ᱵᱮᱥ ᱛᱟᱦᱮᱱᱟ ᱾
ᱚ, ᱫᱷᱟᱹᱣᱲᱤ ᱨᱮ ᱟᱹᱭᱩᱵ ᱵᱮᱲᱟᱢ ᱪᱟᱞᱟᱣ ᱠᱟᱱᱟ ᱥᱮ ᱵᱟᱝ?
ᱦᱚᱸ ᱵᱟᱹᱧ ᱪᱟᱞᱟᱣ ᱟᱠᱟᱱᱟ ᱚᱸᱰᱮᱱᱟᱜ ᱟᱹᱭᱩᱵ ᱾ ᱵᱮᱲᱟ ᱨᱮᱱᱟᱜ ᱵᱷᱤᱭᱩ ᱠᱚ ᱵᱮᱥ ᱛᱟᱦᱮᱱᱟ ᱞᱟᱭᱤᱴ ᱞᱟᱭᱤᱴ ᱠᱟᱛᱮ ᱞᱟᱹᱭ ᱟᱠᱚ ᱛᱚ ᱚᱱᱠᱟ ᱾
ᱦᱳᱭ ᱦᱳᱭ, ᱦᱳᱭ ᱞᱟᱭᱤᱴ ᱫᱚ ᱦᱩᱭᱩᱜᱼᱟ, ᱢᱤᱫ ᱫᱷᱟᱹᱣ ᱵᱚ ᱪᱟᱞᱟᱜᱼᱟ ᱛᱚᱵᱮ᱾
ᱦᱳᱭ ᱾ ᱟᱯᱮ ᱛᱤᱥᱚᱜ ᱯᱮ ᱦᱤᱡᱩᱜ ᱠᱟᱱᱟ? ᱦᱳᱭ ᱦᱳᱭ ᱦᱳᱭ ᱾
ᱵᱮᱲᱟ ᱧᱤᱫᱟᱹ ᱵᱮᱲᱟ ᱧᱟᱢᱚᱜ ᱟᱥᱮ ᱵᱟᱝᱟ ᱚᱸᱰᱮ ᱠᱷᱚᱱᱟᱜ ᱟᱫᱚ ᱤᱭᱟᱹ ᱪᱮᱫ ᱠᱚ ᱢᱮᱱᱟ ᱚᱞᱟ ᱩᱵᱮᱨ?
ᱦᱳᱭ ᱧᱟᱢᱚᱜ ᱜᱮᱭᱟ, ᱧᱟᱢ ᱜᱮ ᱾ ᱵᱟᱝ ᱧᱟᱢᱚᱜᱼᱟ ᱾ ᱦᱮᱸ ᱾
ᱵᱟᱡᱟᱨ ᱠᱷᱚᱱ ᱵᱷᱤᱲᱟᱹᱣᱟ ᱟᱠᱟᱱ ᱜᱮᱭᱟ ᱛᱚ?
ᱦᱟᱸᱱ ᱡᱟᱹᱥᱛᱤ ᱚᱱᱮ ᱢᱮᱱ ᱨᱚᱰ ᱠᱷᱚᱱᱟᱜ ᱠᱟᱹᱴᱤᱡ ᱛᱤᱱ ᱪᱟᱨ ᱠᱤᱞᱚᱢᱤᱴᱟᱹᱨ ᱥᱮᱱ ᱦᱩᱭᱩᱜᱼᱟ ᱾
ᱦᱩᱸ ᱦᱩᱸ ᱦᱩᱸ ᱾
ᱡᱮ ᱡᱟᱹᱥᱛᱤ ᱥᱟᱺᱜᱤᱧ ᱦᱚᱸ ᱵᱟᱝᱟ ᱾
ᱦᱚᱭ ᱦᱚᱭ ᱦᱚᱭ ᱦᱚᱭ ᱾ ᱦᱚᱭ ᱴᱷᱤᱠ ᱜᱮ ᱧᱟᱢᱚᱜ ᱠᱟᱱᱟ ᱵᱮᱥ ᱠᱟᱛᱷᱟ ᱜᱮ ᱟᱰᱤ ᱱᱤᱱᱟᱹᱜᱮ ᱠᱟᱛᱷᱟ, ᱢᱮᱥᱟ ᱠᱟᱛᱮ ᱵᱚ ᱪᱟᱞᱟᱜᱼᱟ ᱛᱚ ᱪᱮᱫ ᱦᱚᱸ ᱵᱟᱝ ᱾
ᱦᱚᱭ ᱦᱚᱭ, ᱞᱟᱹᱭ ᱵᱤᱱ ᱦᱟᱸᱜ ᱱᱚᱰᱮ ᱢᱟᱠᱷᱟᱱ ᱚᱠᱟ ᱨᱮ ᱛᱟᱦᱮᱸᱱᱟ ᱵᱤᱱ ᱢᱟᱠᱷᱟᱱ ᱜᱮᱥᱴ ᱦᱟᱣᱩᱥ ᱵᱩᱠ ᱦᱩᱭᱩᱜᱼᱟ ᱾
ᱦᱚᱸ ᱾
ᱦᱚᱭ, ᱦᱩᱸᱜ-ᱩᱸ ᱾
ᱚᱠᱟ ᱜᱮᱥᱴ ᱦᱟᱣᱩᱥ ᱚᱸᱰᱮ ᱫᱚ ᱛᱟᱦᱮᱸᱱ ᱠᱟᱱᱟ ᱟᱯᱮᱭᱟᱜ?
ᱟᱞᱮᱭᱟᱜ ᱢᱮᱱᱟᱜ ᱛᱟᱞᱮ, ᱦᱟ ᱾
ᱦᱩᱸ, ᱛᱤᱱᱟᱹᱜ ᱯᱚᱭᱥᱟᱹ ᱠᱚ ᱤᱫᱤᱭᱟ ᱚᱸᱰᱮ ᱫᱚ?
ᱦᱚᱭ, ᱞᱟᱹᱭ ᱠᱟᱜ ᱠᱚᱭ ᱪᱚ ᱡᱟᱹᱥᱛᱤ ᱫᱚ ᱵᱟᱝᱟ ᱫᱩᱭᱥᱚ ᱛᱤᱱ ᱥᱚ ᱜᱟᱱ ᱤᱫᱤᱭᱟ ᱠᱚ ᱾
ᱦᱩᱸ, ᱤᱱᱟᱹᱜ ᱠᱚᱢ?
ᱯᱟᱞᱮᱜ ᱵᱷᱟᱵᱤ ᱤᱧ ᱤᱱᱟᱹᱜᱮ ᱤᱱᱟᱜ ᱠᱷᱚᱱ ᱢᱟ ᱡᱟᱸᱥᱛᱤ ᱦᱚᱸ ᱵᱟᱠᱚ ᱤᱫᱤᱭᱟ ᱵᱟᱰᱟᱭ ᱭᱟᱠᱟᱜ ᱟᱹᱧ ᱾
ᱟᱪᱪᱷᱟ ᱟᱪᱪᱷᱟ ᱟᱪᱪᱷᱟ, ᱦᱚᱭ, ᱦᱚᱭ ᱾ ᱵᱤᱴᱤ ᱵᱤᱴᱤ ᱥᱟᱜ ᱫᱚᱢ ᱜᱟᱞᱢᱟᱨᱟᱣ ᱵᱟᱲᱟ ᱟᱠᱟᱱᱟ ᱟᱨ
ᱚᱠᱚᱭ ᱵᱤᱴᱤ?
ᱥᱚᱨᱩᱠᱩᱱᱤ ᱵᱤᱴᱤ ᱾
ᱦᱚᱸ, ᱦᱚᱞᱟ ᱦᱚᱞᱟ ᱨᱚᱯᱚᱲ ᱦᱩᱭ ᱞᱮᱱᱟ ᱾
ᱦᱩᱸ ᱦᱩᱸ ᱦᱩᱸ᱾ ᱦᱚᱭ, ᱴᱷᱤᱠ ᱾ ᱩᱱᱤ ᱵᱟᱢ ᱡᱚᱭᱮᱱᱮ ᱠᱟᱱᱟ ᱱᱚᱣᱟ ᱨᱮ? ᱜᱟᱞᱢᱟᱨᱟ ᱵᱟᱲᱟ ᱟᱹᱵᱤᱱ ᱫᱚ ᱟᱨ ᱪᱮᱫ ᱾
ᱩᱱᱤ ᱠᱩᱲᱤ ᱱᱤᱛᱚᱜ ᱵᱤᱡᱤ ᱫᱷᱟᱨᱟ ᱨᱮ ᱢᱮᱱᱟᱭᱟ ᱥᱮ ᱪᱮᱫ ᱴᱨᱟᱱᱥᱞᱮᱥᱚᱱ ᱠᱚ ᱪᱟᱹᱞᱩ ᱟᱠᱟᱱᱟ ᱛᱚ ᱩᱱᱤ ᱚᱱᱟ ᱠᱚ ᱴᱨᱟᱴᱞᱮᱴᱮ ᱟᱭ ᱾ ᱚᱱᱟ ᱠᱷᱟᱛᱤᱨ ᱵᱟᱹᱧ ᱢᱮᱛᱟ ᱟᱠᱟ ᱫᱮᱭᱟ ᱾ ᱦᱚᱭ ᱦᱚᱭ ᱾
ᱛᱮ ᱫᱚᱥ ᱢᱤᱱᱤᱴ ᱦᱚᱸ ᱵᱟᱱᱤᱱ ᱠᱟᱛᱷᱟᱜ ᱠᱟᱱᱟ ᱾
ᱠᱟᱱᱟᱞᱤᱧ ᱫᱚ ᱦᱚᱸ
ᱦᱩᱸ ᱦᱩᱸ ᱤᱱᱟᱹ ᱛᱮᱠᱷᱟᱱ ᱜᱮᱛᱚ ᱾
ᱦᱚᱭ ᱾
ᱦᱩᱭᱩᱜᱼᱟ ᱫᱚᱥ, ᱢᱤᱫ ᱦᱚᱲ ᱥᱟᱞᱟᱜ ᱫᱚ ᱫᱚᱥ ᱢᱤᱱᱤᱴ ᱜᱟᱱ ᱜᱮ ᱠᱟᱛᱷᱟ ᱦᱚᱸ ᱦᱩᱭᱩᱜᱼᱟ᱾ ᱦᱮᱸᱥᱮ ᱟᱨ ᱛᱟᱨ ᱯᱚᱨᱮ ᱟᱨᱦᱚᱸ ᱵᱷᱮᱜᱟᱨ ᱵᱷᱮᱜᱟᱨ ᱦᱚᱲᱮᱢ ᱧᱟᱢ ᱠᱚᱣᱟ ᱾ ᱢᱤᱱᱤᱢᱟᱹᱢ ᱢᱚᱬᱮ ᱦᱚᱲ ᱜᱟᱱ ᱚᱱᱠᱟ ᱠᱚ ᱜᱟᱞᱢᱟᱨᱟᱣᱟ ᱦᱮᱸ ᱪᱮ᱾
ᱦᱚᱸ ᱦᱚᱸ ᱾
ᱦᱚᱭ ᱵᱷᱮᱜᱟᱨ ᱵᱷᱮᱜᱟᱨ ᱦᱚᱲ ᱵᱷᱮᱜᱟᱨ ᱵᱷᱮᱜᱟᱨ ᱦᱚᱲ ᱥᱟᱞᱟᱜ ᱮᱢ ᱜᱟᱞᱢᱟᱨᱟᱣᱟ ᱾
ᱦᱚᱭ ᱾
ᱦᱚᱭ ᱴᱷᱤᱠ ᱜᱮᱭᱟ ᱚᱱᱠᱟᱜᱮ ᱟᱫᱚ ᱧᱮᱞ ᱠᱚᱢᱮ ᱟᱯᱮ ᱨᱤᱱ ᱠᱚ ᱚᱠᱚᱭ ᱠᱚ ᱚᱱᱠᱟ ᱡᱩᱫᱤ ᱠᱚ ᱨᱟᱹᱥᱠᱟᱹᱜ ᱠᱟᱱᱟ ᱜᱟᱱᱟᱠᱚ ᱜᱟᱱ ᱫᱚ ᱪᱮᱫ ᱢᱮᱱᱟᱜᱼᱟ ᱯᱤᱞᱤᱢ ᱥᱤᱴᱤᱝ ᱧᱟᱫ ᱠᱚ ᱠᱷᱟᱱ ᱜᱮ ᱦᱩᱭᱮᱱᱟ ᱟᱨ ᱚᱱᱟ ᱦᱤᱸᱥ ᱵᱟᱠᱚ ᱠᱚ, ᱨᱚᱯᱚᱲᱟ ᱛᱟᱭᱚᱢ ᱛᱮ ᱟᱨ
ᱦᱚᱭ ᱦᱚᱭ ᱩᱱᱠᱩ ᱠᱚ ᱢᱤᱛᱟᱹᱧ ᱠᱟᱱᱟ ᱱᱚᱣᱟ ᱯᱷᱨᱚᱰᱟᱜ ᱵᱟᱝ ᱠᱟᱱᱟ ᱛᱚ ᱾
ᱯᱨᱚᱰᱟᱜ ᱫᱚ ᱵᱟᱝ ᱠᱟᱱᱟ ᱟᱫᱚ ᱚᱱᱟ ᱜᱮ ᱦᱟᱸᱜ ᱤᱧ ᱵᱤᱰᱟᱹᱣ ᱟᱯᱮ ᱤᱧ ᱵᱟᱹᱧ ᱵᱤᱰᱟᱹᱣ ᱫᱷᱟᱨᱟ ᱟᱠᱟᱫ ᱛᱚ ᱦᱮᱸ ᱥᱮ ᱟᱨᱼᱼ ᱟᱨ ᱛᱟᱯᱚᱨᱮ ᱟᱹᱰᱤ ᱥᱟᱸᱜᱮ ᱠᱚ ᱠᱟᱹᱢᱤ ᱠᱟᱱᱟ ᱦᱮᱸ ᱪᱮ ᱟᱵᱚ ᱥᱮᱫ ᱨᱮᱱ ᱫᱚ ᱵᱟᱹᱱᱩᱜ ᱠᱚᱣᱟ ᱡᱚᱛᱚ ᱵᱮᱝᱜᱚᱞ ᱥᱮᱫ ᱨᱮᱱ ᱫᱚ ᱟᱹᱰᱤ ᱥᱟᱜ ᱥᱟᱸᱜᱮ ᱢᱮᱱᱟᱜ ᱠᱚᱣᱟ ᱡᱷᱚᱛᱚ ᱠᱚ ᱠᱟᱹᱢᱤ ᱠᱟᱱᱟ ᱩᱱᱠᱩ ᱠᱚᱞᱮᱡᱽ ᱜᱤᱫᱽᱨᱟᱹ ᱠᱚ ᱠᱚ ᱤᱥᱠᱩᱞ ᱜᱤᱫᱽᱨᱟᱹ ᱦᱳᱭ ᱠᱚᱞᱮᱡᱽ ᱜᱤᱫᱽᱨᱟᱹ ᱠᱚ ᱜᱮ ᱤᱭᱩᱱᱤᱵᱷᱟᱨᱥᱤᱴᱤ ᱜᱤᱫᱽᱨᱟᱹ ᱠᱚ ᱱᱚᱣᱟ ᱜᱮᱠᱚ ᱠᱟᱹᱢᱤ ᱠᱟᱱᱟ ᱥᱮ ᱠᱚᱼᱼ ᱤᱱᱟᱹ ᱛᱮᱜᱮ ᱠᱚ ᱪᱮᱫ ᱠᱚ ᱢᱮᱱᱟ ᱯᱷᱚᱨᱚᱢ ᱠᱚ ᱯᱷᱤᱞᱟᱯ ᱮᱜᱼᱟ
ᱦᱩᱸ ᱦᱩᱸ ᱦᱚᱸ ᱢᱤᱫ ᱴᱟᱝ ᱵᱮᱥ ᱢᱟᱱᱮ ᱱᱤᱛᱚᱜᱟᱜ ᱡᱮ ᱢᱟᱱᱮ ᱱᱤᱛᱚᱜᱟᱜ ᱢᱟᱱᱮ ᱴᱟᱭᱢᱤᱝ ᱨᱮ ᱡᱟᱦᱟᱸᱭ ᱠᱚ ᱯᱟᱲᱦᱟᱜ ᱠᱟᱱᱟ ᱠᱚ ᱩᱱᱠᱩ ᱞᱟᱹᱜᱤᱫ ᱫᱚ ᱱᱚᱣᱟ ᱫᱚ ᱢᱤᱫᱴᱮᱱ ᱵᱮᱥᱴ ᱯᱞᱟᱴᱯᱷᱚᱨᱚᱢ ᱠᱟᱱᱟ
ᱵᱮᱥᱴ ᱯᱞᱟᱴᱯᱷᱨᱚᱢ ᱠᱟᱱᱟ ᱦᱳᱭ ᱛᱟᱯᱚᱨᱮ ᱢᱮᱱ ᱡᱤᱱᱤᱥ ᱦᱩᱭᱩᱜ ᱠᱟᱱᱟ ᱟᱵᱚ ᱱᱚᱛᱮ ᱠᱷᱚᱱᱟᱜ ᱠᱚᱱᱴᱨᱤᱵᱤᱭᱩᱴ ᱨᱮᱭᱟᱜ ᱱᱚᱣᱟ ᱢᱤᱫᱴᱮᱱ ᱞᱟᱵᱷ ᱞᱟᱵᱷ ᱦᱩᱭᱩᱜᱼᱟ ᱡᱮ ᱵᱟᱝᱟ ᱟᱵᱚ ᱥᱮᱫᱟᱜ ᱟᱲᱟᱝ ᱦᱚᱸ ᱟᱡ ᱮ ᱴᱷᱤᱠᱟᱹ ᱫᱟᱲᱮᱭᱟᱜᱼᱟ ᱦᱮᱸ ᱪᱮ
ᱦᱳᱭ ᱦᱳᱭ
ᱦᱳᱭ ᱟᱨ ᱵᱟᱠᱷᱟᱱ ᱫᱚ ᱟᱠᱚ ᱢᱟ ᱵᱷᱮᱜᱟᱨ ᱫᱷᱟᱨᱟ ᱱᱟᱥᱮ ᱫᱷᱟᱨᱟ ᱠᱚ ᱚᱠᱟ ᱠᱚᱪᱚ ᱠᱚ ᱨᱚᱲᱟ ᱮᱱ ᱠᱷᱟᱱ ᱩᱱᱠᱩᱣᱟᱜ ᱟᱲᱟᱝ ᱛᱮᱜᱮ ᱮᱭᱟᱭ ᱵᱮᱥ ᱮ ᱠᱟᱹᱢᱤᱭᱟ ᱟᱨ ᱟᱵᱚᱣᱟᱜ ᱛᱮᱫᱚ ᱵᱟᱭ ᱠᱟᱹᱢᱤ ᱫᱟᱲᱮᱭᱟᱜᱼᱟ ᱛᱚ ᱡᱩᱫᱤ ᱟᱵᱚ ᱦᱚᱸ ᱡᱩᱫᱤ ᱠᱤᱪᱷᱩ ᱵᱟᱵᱚᱱ ᱠᱚᱱᱴᱨᱤᱵᱤᱭᱩᱴ ᱠᱟᱜ ᱱᱚᱛᱮ ᱠᱷᱚᱱᱟᱜ ᱵᱚᱱ
ᱦᱳᱭ ᱦᱳ ᱤᱧ ᱮ ᱟᱭ ᱨᱮ ᱩᱱᱟᱹᱜ ᱥᱟᱱᱛᱟᱲ
ᱟᱫᱚ ᱢᱮ ᱦᱮᱸ
ᱦᱩᱸ ᱦᱩᱸ ᱤᱧ ᱦᱩᱧ ᱧᱮᱞ ᱞᱮᱭᱟ ᱮ ᱦᱚᱸ ᱦᱮᱞᱳ
ᱦᱮᱸ
ᱤᱧ ᱤᱧ ᱧᱮᱞᱮᱜᱼᱟ ᱮ ᱟᱭ ᱫᱚ ᱱᱚᱛᱮᱱᱟᱜ ᱱᱚᱛᱮᱱᱟᱜ ᱡᱟᱦᱟᱸ ᱞᱮᱠᱟ ᱵᱚᱱ ᱨᱚᱲ ᱠᱟᱱᱟ ᱚᱱᱠᱟ ᱫᱚ ᱵᱟᱭ ᱨᱚᱲᱼᱼ ᱩᱱᱤ ᱮ ᱟᱭ ᱮ ᱟᱭ ᱤ ᱱᱤᱛᱚᱜ ᱫᱚ ᱵᱮᱝᱜᱚᱞ ᱴᱟᱭᱤᱯ ᱨᱚᱲ ᱠᱟᱱᱟᱭ ᱟᱵᱚ ᱴᱟᱭᱤᱯ ᱫᱚ ᱵᱟᱭ ᱨᱚᱲ ᱠᱟᱱᱟ
ᱦᱳᱭ ᱟᱨ ᱟᱵᱚ ᱨᱮᱱ ᱢᱟ ᱚᱱᱠᱟ ᱵᱟᱠᱚ ᱪᱷᱩᱴᱟᱹᱣ ᱫᱟᱲᱮᱭᱟᱜᱼᱟ ᱚᱱᱛᱮᱱ ᱡᱟᱦᱟᱸ ᱞᱮᱠᱟ ᱠᱟᱹᱢᱤᱭᱟ ᱟᱠᱚ ᱞᱮᱝᱜᱩᱭᱮᱡ ᱤᱫᱤ ᱠᱟᱛᱮ ᱚᱱᱠᱟ ᱟᱵᱚ ᱛᱤᱱᱟᱹᱜ ᱦᱚᱲ ᱱᱚᱛᱮ ᱨᱮ ᱢᱮᱱᱟᱜ ᱵᱚᱱᱟ ᱵᱟᱝ ᱠᱷᱟᱱ ᱚᱱᱛᱮ ᱠᱚ ᱠᱟᱹᱢᱤᱭᱟ ᱮᱱᱠᱷᱟᱱ ᱫᱚ ᱚᱱᱟ ᱦᱤᱥᱟᱹᱵ ᱜᱮ ᱪᱟᱞᱟᱜ ᱠᱟᱱᱟ ᱟᱨᱼᱼ
ᱦᱳᱭ ᱦᱳᱭ
ᱟᱨ ᱡᱚᱛᱚᱣᱟᱜ ᱱᱟᱯᱟᱭ ᱵᱟᱲᱟ ᱜᱮᱭᱟ ᱛᱚ
ᱦᱮᱸ ᱦᱮᱸ ᱱᱟᱯᱟᱭ ᱜᱮᱭᱟ ᱡᱚᱛᱚᱭᱟᱜ ᱞᱚᱦᱚᱫ ᱞᱚᱦᱚᱫᱼᱼ ᱛᱤᱧ ᱦᱮᱡ ᱟᱠᱟᱱᱟ ᱪᱚᱱᱫᱚ ᱠᱟᱠᱩ
ᱦᱮᱸ ᱦᱮᱸ
ᱵᱚᱥ ᱛᱮ ᱡᱤᱱᱤᱥ ᱦᱚᱸ ᱦᱮᱡ ᱮᱱᱟ ᱟᱞᱮ ᱡᱚᱛᱚ ᱥᱠᱩᱴᱤ ᱛᱮ ᱦᱮᱡ ᱞᱮᱱᱟ ᱞᱮ
ᱦᱳᱭ ᱦᱳᱭ ᱦᱳᱭ ᱟᱪᱷᱟ ᱦᱳᱭ ᱥᱠᱩᱴᱤ ᱛᱮᱯᱮ ᱦᱮᱡ ᱮᱱᱟ
ᱦᱩᱸ
ᱛᱤᱱᱟᱹᱜ ᱥᱟᱺᱜᱤᱧ ᱟ ᱚᱸᱰᱮ ᱠᱷᱚᱱᱟᱜ ᱟᱯᱮᱭᱟᱜ ᱡᱟᱦᱟᱸ ᱵᱟᱥᱟ ᱫᱚ
ᱠᱷᱚᱱᱟᱜ ᱡᱚᱭᱫᱮᱵ ᱵᱤᱦᱟᱨ ᱦᱩᱭᱩᱜᱼᱟ ᱚ ᱛᱮᱨᱚ ᱪᱳᱣᱫᱚ ᱠᱤᱞᱳᱢᱤᱴᱚᱨ ᱦᱩᱭᱩᱜᱼᱟ
ᱦᱩᱸ ᱦᱩᱸ ᱦᱩᱸ ᱟᱪᱪᱷᱟ ᱟᱪᱪᱷᱟᱼᱼ
ᱢᱟᱸᱦᱟ ᱨᱮ
ᱦᱚ ᱴᱷᱤᱠ ᱜᱮᱭᱟ ᱛᱚ᱾
ᱦᱳᱭ᱾
ᱟᱨ ᱱᱤᱛᱚᱜ ᱪᱮᱫ ᱠᱚᱢ ᱡᱚᱢ ᱵᱟᱲᱟ ᱠᱮᱫᱼᱟ ᱪᱮ ᱵᱟᱝ ᱜᱮ?
ᱡᱚᱢᱟᱜ ᱫᱚ ᱵᱤᱨᱤᱭᱟᱱᱤ ᱟᱹᱜᱩ ᱠᱟᱛᱮᱜ ᱦᱮᱡ ᱞᱮᱱᱟᱹᱧ, ᱚᱠᱟᱨᱤᱧ ᱡᱚᱢᱟ? ᱚᱱᱟ ᱪᱷᱚᱠ ᱠᱚᱨᱮ᱾ ᱦᱚᱸᱜᱼᱚᱭ ᱛᱚ ᱚᱱᱟ ᱪᱟᱸᱫᱚᱠᱟ ᱥᱠᱚᱭᱮᱨ ᱠᱷᱚᱱᱤᱧ ᱠᱤᱨᱤᱧ ᱟᱹᱜᱩ ᱞᱮᱜᱼᱟ ᱟᱨ ᱡᱚᱢ ᱠᱮᱫ ᱫᱩᱲᱩ ᱞᱮᱱᱟᱹᱧ ᱛᱟᱦᱮᱱᱟᱹᱧ, ᱢᱳᱵᱟᱭᱤᱞ ᱨᱩᱢ ᱜᱤᱫᱽᱨᱟᱹᱭ ᱤᱫᱤ ᱞᱮᱜᱼᱟ ᱤᱧ ᱫᱚ ᱯᱟᱱᱛᱮᱭᱮᱜ ᱟᱹᱧ ᱱᱚᱸᱰᱮ᱾
ᱦᱩᱸ ᱦᱩᱸ ᱦᱩᱸ ᱚ ᱱᱚᱝᱠᱟ ᱰᱤᱭᱩᱴᱤ ᱯᱟᱞᱮ ᱪᱟᱞᱟᱣᱮᱱᱟ᱾ ᱦᱳᱭ ᱦᱳᱭ ᱟᱫᱚᱧ ᱵᱷᱟᱹᱵᱤ ᱠᱮᱫᱼᱟ ᱰᱤᱭᱩᱴᱤ ᱯᱟᱞᱮ ᱪᱟᱞᱟᱣᱮᱱᱟᱭ, ᱵᱟᱭ ᱨᱤᱥᱤᱵᱷᱮᱫ ᱫᱚ ᱟᱫᱚᱧ ᱚᱱᱠᱟᱭᱮᱫᱼᱟ᱾
ᱵᱟᱝ ᱜᱮ ᱢᱳᱵᱟᱭᱤᱞ ᱯᱷᱚᱱ ᱜᱮ ᱞᱟᱛᱟᱨ ᱨᱮ ᱛᱟᱦᱮᱸᱜᱼᱟ ᱾ ᱚᱱᱟ ᱨᱩᱢ ᱨᱮ, ᱤᱧ ᱯᱟᱱᱛᱮᱭᱮᱜ ᱤᱧ ᱛᱚ ᱩᱭᱦᱟᱹᱨ ᱠᱮᱜᱼᱟᱹᱧ ᱩᱱᱩ ᱜᱤᱫᱽᱨᱟᱹᱭ ᱤᱫᱤ ᱞᱮᱜᱼᱟ ᱛᱤᱧ᱾
ᱦᱩᱸ ᱦᱩᱸ ᱦᱩᱸ, ᱦᱩᱸ ᱦᱩᱸ ᱦᱩᱸ᱾ ᱩᱸᱜ ᱦᱳᱭ ᱴᱷᱤᱠ ᱠᱟᱛᱷᱟ᱾ ᱱᱮᱜᱼᱮ ᱱᱤᱝᱠᱟᱹ ᱜᱮ ᱥᱤᱢᱯᱩᱞ ᱴᱟᱥ ᱜᱟᱞᱢᱟᱨᱟᱣ ᱨᱮᱱᱟᱜ ᱠᱟᱛᱷᱟ ᱠᱟᱱᱟ ᱦᱩᱭ᱾
ᱦᱩᱸ ᱱᱚᱶᱟ ᱜᱟᱞᱢᱟᱨᱟᱣ ᱞᱮᱠᱷᱟᱱ ᱪᱮᱫ ᱦᱳᱭᱳᱜᱼᱟ?
ᱟᱫᱚ ᱜᱟᱞᱢᱟᱨᱟᱣ ᱞᱮᱠᱷᱟᱱ ᱫᱚ ᱚᱱᱟ ᱵᱷᱚᱭᱮᱥ ᱱᱚᱶᱟ ᱵᱷᱚᱭᱮᱥ ᱨᱮᱠᱚᱨᱰᱤᱝᱼᱚᱜ ᱠᱟᱱᱟ ᱡᱮ᱾
ᱚᱸ ᱦᱚᱸ᱾
ᱟᱨ ᱨᱮᱠᱚᱨᱰᱤᱝ ᱞᱮᱱᱠᱷᱟᱱ ᱟᱫᱚ ᱱᱚᱣᱟ ᱜᱮ ᱦᱟᱸᱜ ᱟᱫᱚ ᱢᱟᱱᱮ ᱡᱟᱦᱟᱸ ᱞᱮᱠᱟᱱᱟᱜ ᱮᱭᱟᱭ ᱨᱮ ᱵᱟᱠᱚ ᱤᱭᱟᱹᱭᱮᱫᱼᱟ ᱴᱨᱮᱱᱤᱝ ᱨᱮᱠᱚ ᱤᱭᱩᱡᱮᱜᱼᱟ ᱾
ᱚ ᱦᱚᱸ ᱦᱚᱸ᱾
ᱞᱮᱠᱟᱱᱟᱜ ᱵᱮᱵᱷᱟᱨᱚᱜᱼᱟ, ᱚᱱᱟ ᱵᱮᱵᱚᱦᱟᱨ ᱞᱮᱠᱟᱛᱮ ᱚᱱᱟ ᱮᱭᱟᱭ ᱴᱨᱮᱱᱤᱝ ᱚᱜᱼᱟᱭ᱾
ᱟᱪᱪᱷᱟ ᱟᱪᱪᱷᱟ᱾
ᱯᱚᱨᱮ ᱟᱵᱚᱣᱟᱜ ᱠᱟᱹᱢᱤ ᱨᱮ ᱦᱤᱡᱩᱜᱼᱟ᱾
ᱦᱚᱭ ᱦᱚᱭ᱾
ᱦᱮᱸ ᱚᱱᱟ ᱥᱟᱶᱛᱮ ᱢᱟ ᱠᱟᱹᱣᱰᱤ ᱦᱚᱸᱭ ᱮᱢᱚᱜ ᱠᱟᱱᱟ ᱚᱱᱟᱜᱮ, ᱟᱨᱚ ᱵᱷᱟᱹᱜᱤ ᱠᱟᱛᱷᱟ ᱦᱮᱸ ᱪᱮ ᱵᱟᱝᱟ ᱪᱮᱫ ᱦᱚ ᱚᱥᱩᱵᱤᱫᱷᱟ ᱵᱟᱝᱟ, ᱦᱳᱭ᱾ ᱮᱠᱛᱳ ᱟᱵᱚᱣᱟᱜ ᱢᱟᱱᱮ ᱠᱚᱢᱤᱭᱩᱱᱤᱴᱤ ᱞᱟᱹᱜᱤᱫ ᱵᱮᱱᱮᱯᱷᱤᱴ ᱦᱩᱭᱩᱜᱼᱟ᱾ ᱟᱵᱚ ᱵᱚ ᱧᱟᱢ ᱠᱷᱚᱱᱟᱝ ᱚᱱᱟ ᱠᱚᱢᱤᱭᱩᱱᱤᱴᱤ ᱞᱟᱹᱜᱤᱫ ᱡᱮ ᱟᱵᱚᱣᱟᱜ ᱦᱩᱭᱩᱜᱼᱟ, ᱚᱱᱟᱜᱮ ᱢᱟᱨᱟᱝ ᱠᱟᱛᱷᱟ ᱫᱚ ᱟᱨ
ᱦᱚᱭ᱾
ᱦᱚ ᱾ ᱢᱚᱛᱟᱢᱩᱴᱤ ᱟᱞᱟᱝᱼᱟᱜ ᱦᱟᱸᱜ ᱚᱠᱛᱚ ᱫᱚ ᱦᱩᱭ ᱤᱫᱤᱜ ᱠᱟᱱᱟ᱾ ᱟᱨ ᱟᱸᱻ ᱱᱟᱥᱮᱱᱟᱜ ᱯᱚᱨᱮ ᱦᱟᱸᱜ ᱟᱞᱟᱝ ᱟᱞᱟᱝ ᱛᱚᱯᱟᱜᱟ ᱱᱟᱦᱟᱜ ᱜᱟᱞᱢᱟᱨᱟᱣ ᱾
ᱦᱚᱭ ᱦᱚᱭ᱾
ᱦᱚ᱾